ᱛᱚ ᱜᱚᱢᱠᱮ ᱚᱸᱡᱚᱢᱚᱜᱠᱟᱱᱟ
ᱦᱮᱸ ᱜᱚᱢᱠᱮ ᱟᱸᱡᱚᱢᱚᱜ ᱠᱟᱱ ᱛᱟᱵᱤᱱᱟ
ᱦᱳᱭ ᱜᱚᱝᱠᱮ ᱪᱮᱫ ᱵᱤᱱ ᱪᱤᱠᱟᱹᱭᱮᱫᱟ?
ᱟᱨ ᱜᱚᱝᱠᱮ ᱪᱮᱫ ᱵᱤᱱ ᱞᱟᱹᱭᱟ ᱱᱚᱜᱼᱚᱭ ᱠᱷᱮᱛ ᱵᱟᱹᱛ ᱠᱚᱨᱮ ᱦᱮᱱᱟᱜ ᱞᱤᱧᱟᱹ ᱱᱤᱛᱚᱜ ᱫᱚ,
ᱚ ᱟᱪᱪᱷᱟ ᱟᱪᱪᱷᱟ ᱟᱫᱚ ᱚᱱᱛᱮ ᱫᱚ ᱚᱠᱟᱞᱮᱠᱟ ᱫᱟᱜ ᱠᱮᱫᱟᱭ?
ᱫᱟᱜ ᱢᱟ ᱟᱹᱰᱤ ᱡᱟᱹᱥᱛᱤ ᱜᱮ ᱫᱟᱜ ᱠᱮᱫᱟ ᱱᱚᱱ ᱛᱮ ᱫᱚ,
ᱚ ᱟᱪᱪᱷᱟ
ᱟᱨ ᱱᱤᱛᱚᱜ ᱦᱚᱸ ᱱᱚᱜᱼᱚᱭ ᱡᱷᱤᱯᱤᱨ ᱡᱷᱤᱯᱤᱨ ᱮ ᱡᱚᱨᱚᱭᱮᱫ ᱜᱮᱭᱟ᱾
ᱚ ᱚᱱᱮ ᱮᱠᱷᱱᱟᱜ ᱡᱟᱲᱤᱭᱮᱫ ᱜᱮᱭᱟ ᱵᱟᱝ?
ᱦᱮᱸ ᱮᱠᱷᱚᱱᱚ
ᱦᱮᱸ ᱚᱱᱛᱮ ᱟᱯᱮ ᱥᱮᱫ ᱫᱟᱜ ᱵᱟᱲᱟᱭᱮᱫᱼᱟ ᱥᱮ ᱵᱟᱝ?
ᱦᱮᱸ ᱜᱚᱝᱠᱮ ᱟᱞᱮ ᱥᱮᱫ ᱢᱟᱛᱚ ᱟᱹᱰᱤ ᱜᱮ ᱟᱯᱮ ᱥᱮᱫ ᱠᱷᱚᱱ ᱦᱚᱸ ᱵᱟᱹᱲᱛᱤ ᱜᱮ ᱫᱟᱜ ᱫᱟ ᱱᱚᱛᱮ ᱫᱚ᱾
ᱚ ᱟᱪᱷᱟ ᱟᱪᱪᱷᱟ ᱠᱷᱮᱛ ᱵᱟᱹᱛ ᱠᱚ ᱰᱩᱵᱩᱡ ᱪᱟᱵᱟᱜ ᱠᱟᱱ ᱛᱟᱯᱮ ᱥᱮ ᱪᱮᱛᱟ?
ᱜᱚᱝᱠᱮ ᱰᱩᱵᱩᱡ ᱢᱟᱱᱮ ᱯᱩᱨᱟᱹ ᱰᱩᱵᱩᱡ ᱜᱚᱝᱠᱮ ᱱᱚᱜᱚᱭ ᱡᱮ ᱛᱚᱞᱟ ᱠᱚ ᱜᱟᱪᱷᱤ ᱠᱚ ᱨᱚᱦᱚᱭ ᱟᱠᱟᱫᱟ ᱦᱳᱭ ᱥᱮ, ᱚᱱᱟ ᱢᱟᱛᱚ ᱯᱩᱨᱟᱹ ᱰᱩᱵᱩᱡ ᱪᱟᱵᱟ ᱠᱟᱱᱟ᱾ ᱮᱵᱟᱨ ᱡᱟᱸᱦᱟ ᱠᱚ ᱡᱟᱸᱦᱟ ᱵᱟᱹᱛ ᱠᱚ ᱩᱥᱩᱞ ᱥᱟᱦᱤᱡ ᱢᱮᱱᱟᱜᱼᱟ ᱚᱱᱟ ᱠᱚᱫᱚ ᱵᱟᱝ ᱪᱤᱠᱟᱹ ᱟᱠᱟᱱᱟ ᱥᱮᱨᱟᱢ ᱫᱚ ᱚᱸᱰᱮ, ᱚᱸᱰᱮ ᱠᱷᱚᱱ ᱫᱚ ᱫᱟᱜ ᱟᱲᱜᱳ ᱪᱟᱞᱟᱜᱟ ᱦᱳᱭ ᱥᱮ, ᱥᱮ ᱡᱟᱸᱦᱟ ‌ᱠᱚᱫᱚ ᱱᱟᱢᱟᱞ ᱥᱮ ᱢᱮᱱᱟᱜ ᱵᱟᱝ ᱵᱟᱹᱛ ᱠᱚ ᱚᱱᱟ ᱠᱚᱢᱟ ᱰᱩᱵᱩᱡ ᱪᱟᱵᱟ ᱟᱠᱟᱱᱟ ᱯᱩᱨᱟᱹᱜ ᱜᱮ᱾
ᱚ ᱟᱪᱪᱷᱟ ᱟᱪᱪᱷᱟ ᱟᱪᱪᱷᱟ ᱛᱟᱦᱞᱮ ᱟᱯᱮ ᱥᱮᱫ ᱫᱚ ᱚᱱᱠᱟ ᱪᱮᱫ ᱥᱚᱢᱚᱛᱚᱞ ᱧᱚᱜ ᱜᱮᱭᱟ ᱥᱮ?
ᱦᱮᱸ ᱜᱚᱝᱠᱮ ᱟᱞᱮ ᱥᱮᱫ ᱫᱚ ᱥᱚᱢᱚᱛᱚᱞ ᱜᱮᱭᱟ ᱯᱩᱨᱟᱹ᱾
ᱚ ᱟᱪᱪᱷᱟ ᱟᱪᱪᱷᱟ ᱚᱱᱟ ᱦᱚᱛᱮᱡ ᱛᱮ ᱛᱟᱦᱞᱮ ᱟᱞᱮ ᱥᱮᱫ ᱫᱚ ᱚᱱᱠᱟ ᱯᱩᱨᱟᱹ ᱫᱷᱟᱲᱥᱟᱝ ᱜᱮᱭᱟ ᱛᱚ᱾ ᱵᱩᱨᱩ ᱵᱩᱨᱩ ᱡᱟᱭᱜᱟ ᱛᱟᱞᱮ ᱪᱮᱛᱟᱱ ᱥᱮᱫ ᱠᱷᱚᱱ ᱞᱟᱛᱟᱨ ᱥᱮᱫ ᱚᱱᱠᱟ ᱫᱟᱲᱥᱟᱝ ᱟᱲᱜᱳ ᱠᱟᱱᱟ᱾
ᱱᱚᱜᱼᱚ ᱜᱚᱝᱠᱮ ᱚᱱᱟ ᱛᱮᱜᱮ ᱛᱚ ᱟᱞᱮ ᱥᱮᱫ ᱫᱚ ᱢᱟ ᱱᱟᱢᱟᱞ ᱫᱤᱥᱚᱢ ᱠᱷᱚᱱ ᱧᱩᱛᱩᱢ ᱠᱟᱫᱟ ᱚᱱᱟ ᱛᱮᱜᱮ ᱛᱚ᱾
ᱦᱳᱭ ᱦᱳᱭ ᱚᱱᱛᱮ ᱟᱞᱮ ᱥᱮᱫ ᱨᱮᱱ ᱠᱚ ᱚᱱᱛᱮ ᱟᱯᱮ ᱥᱮᱫ ᱠᱟᱹᱢᱤ ᱠᱚᱠᱚ ᱪᱟᱞᱟᱜ ᱜᱮᱭᱟ?
ᱦᱮᱸ ᱜᱚᱝᱠᱮ ᱦᱮᱡ ᱵᱟᱲᱟᱜ ᱜᱮᱭᱟ ᱠᱚ ᱛᱚ ᱚᱱᱛᱮ ᱟᱞᱮ ᱨᱮᱱ ᱡᱟᱦᱟᱸᱭ ᱠᱤᱥᱟᱹᱲ, ᱠᱤᱥᱟᱹᱲ ᱢᱮᱱᱟᱭ ᱛᱟᱭ ᱩᱱᱤ ᱦᱚᱸᱛᱚ ᱚᱱᱠᱟ ᱜᱮᱛᱚ ᱦᱚᱲ ᱠᱚ ᱟᱹᱜᱩ ᱠᱚᱣᱟ ᱚᱱᱛᱮ ᱢᱟᱞᱫᱟ ᱠᱷᱚᱱ ᱛᱮ, ᱡᱷᱟᱲᱜᱮᱨᱟᱢ ᱚᱱᱛᱮ ᱵᱟᱸᱠᱩᱲᱟ ᱠᱷᱚᱱ ᱦᱚᱲ ᱮ ᱟᱹᱜᱩ ᱠᱚᱣᱟ ᱵᱩᱡ ᱫᱟᱢ?
ᱚ ᱟᱪᱪᱷᱟ ᱟᱪᱪᱷᱟ ᱦᱮᱸ ᱟᱞᱮ ᱥᱮᱫ ᱢᱟ ᱚᱱᱠᱟ ᱪᱟᱥ ᱵᱟᱥ ᱫᱚ ᱫᱚᱢᱮ ᱫᱚ ᱵᱟᱝ ᱦᱩᱭᱩᱜᱼ ᱟ ᱛᱚ ᱚᱱᱛᱮ ᱟᱯᱮ ᱥᱮᱫ ᱜᱮ? ᱠᱚ ᱪᱟᱞᱟᱜᱼᱟ ᱨᱚᱦᱚᱭ ᱢᱟᱱᱮ ᱟᱯᱱᱟᱨᱟᱜ ᱨᱚᱦᱚᱭ ᱥᱟᱹᱛ ᱠᱟᱛᱮᱜ ᱠᱚᱢ ᱠᱚᱢ ᱜᱮᱭᱟ ᱥᱮ ᱟᱞᱮ ᱥᱮᱫ ᱫᱚ ᱚᱱᱠᱟ ᱡᱟᱭᱜᱟ ᱵᱩᱨᱩ ᱵᱩᱨᱩ ᱡᱟᱭᱜᱟ, ᱨᱚᱦᱚᱭ ᱠᱚᱫᱚ ᱵᱟᱝ ᱦᱳᱭᱳᱜᱼᱟ᱾
ᱦᱳᱭ ᱦᱳᱭ
ᱚᱱᱟ ᱦᱚᱛᱮ ᱟᱯᱮ ᱥᱮᱫ ᱠᱚ ᱪᱟᱞᱟᱜᱼᱟ᱾
ᱦᱳᱭ ᱢᱟ ᱚᱱᱟ ᱢᱟ ᱠᱟᱛᱷᱟ ᱠᱟᱱ ᱜᱮᱭᱟ᱾ ᱟᱫᱚ ᱚᱱᱛᱮ ᱦᱚᱸ ᱜᱚᱝᱠᱮ ᱟᱞᱮ ᱥᱮᱫ ᱢᱟ ᱨᱳᱡᱽᱜᱟᱨ ᱦᱚᱸ ᱥᱮ ᱵᱷᱟᱜᱮ ᱜᱮ ᱵᱷᱟᱜᱮ ᱫᱚ ᱢᱮᱱᱟᱜ ᱜᱮᱭᱟ ᱦᱳᱭ ᱥᱮ ᱮᱵᱟᱨ ᱠᱤᱪᱷᱩ ᱠᱤᱪᱷᱩ ᱢᱟᱹᱞᱤᱠ ᱢᱮᱱᱟᱜ ᱠᱚᱣᱟ ᱡᱟᱦᱟᱸᱭ ᱫᱚ ᱠᱟᱹᱴᱤᱡ ᱠᱚᱢ ᱠᱚᱢ ᱠᱚ ᱮᱢᱚᱜ ᱜᱮᱭᱟ ᱦᱳᱭ ᱥᱮ᱾
ᱟᱪᱪᱷᱟ ᱟᱪᱪᱷᱟ ᱵᱟᱠᱷᱟᱱ ᱫᱚ ᱚᱱᱠᱟ ᱮᱢᱱᱤ ᱛᱮᱢ ᱱᱤ ᱫᱚ ᱚᱱᱠᱟ ᱛᱤᱱᱟᱹᱜ ᱠᱚ ᱮᱢᱚᱜ ᱜᱮᱭᱟ?
ᱮᱢᱱᱤ ᱫᱚ ᱟᱞᱮ ᱞᱮ ᱠᱟᱹᱢᱤ ᱜᱮᱭᱟ ᱚᱸᱰᱮ ᱠᱚ ᱮᱢᱚᱜᱼᱟ ᱪᱟᱣᱞᱮ ᱮᱢᱟᱜ ᱟᱠᱚ ᱟᱲᱟᱭ ᱠᱤᱞᱳ ᱦᱳᱭ ᱥᱮ, ᱟᱨ ᱟᱲᱟᱭ ᱟᱲᱟᱭ ᱥᱚ ᱴᱟᱠᱟ ᱛᱟᱨ ᱢᱟᱱᱮ ᱢᱚᱡᱩᱨᱤ, ᱟᱨ ᱡᱩᱫᱤ ᱪᱟᱣᱞᱮ ᱡᱩᱫᱤ ᱵᱟᱢ ᱦᱟᱛᱟᱣ ᱠᱷᱟᱱ ᱦᱳᱭ ᱥᱮ ᱛᱚᱵᱮ ᱠᱷᱟᱱ ᱟᱢᱟᱜ ᱯᱩᱱ ᱥᱚ ᱴᱟᱠᱟ ᱢᱚᱡᱩᱨᱤ ᱯᱟᱲᱟᱜᱼᱟ᱾
ᱟᱪᱪᱷᱟ ᱢᱟᱱᱮ ᱫᱟᱠᱟ ᱩᱛᱩ ᱠᱚᱫᱚ ᱵᱟᱠᱚ ᱮᱢᱚᱜᱼᱟ ᱪᱟᱣᱞᱮ ᱠᱚ ᱮᱢᱚᱜᱼᱟ?
ᱦᱳᱭ ᱪᱟᱣᱞᱮ ᱠᱚ ᱮᱢᱚᱜᱼᱟ᱾ ᱟᱨ ᱡᱩᱫᱤ ᱢᱟᱹᱞᱤᱠ ᱡᱩᱫᱤ ᱵᱷᱟᱜᱮ ᱛᱟᱦᱮᱱ ᱠᱷᱟᱱ ᱛᱚᱵᱮ ᱠᱷᱟᱱ ᱢᱟᱱᱮ ᱡᱚᱢ ᱧᱩ ᱠᱚ ᱟᱹᱜᱩ ᱦᱚᱴᱚ ᱟᱢᱟᱭ ᱦᱳᱭ ᱥᱮ ᱴᱤᱯᱷᱤᱱ ᱮᱢᱟ ᱢᱟᱭ, ᱡᱟᱜᱮ ᱠᱷᱚᱸᱡᱚᱲᱤ ᱨᱩᱴᱤ ᱠᱚ ᱮᱢᱟ ᱢᱟᱭ ᱢᱤᱥᱴᱤ ᱨᱩᱴᱤ ᱠᱚ ᱮᱢᱟ ᱴᱟᱝ ᱦᱳᱭ ᱥᱮ,
ᱚ ᱟᱪᱪᱷᱟ ᱟᱪᱪᱷᱟ ᱟᱪᱪᱷᱟ ᱛᱮ ᱨᱮᱱ ᱫᱚ ᱟᱹᱰᱤ ᱯᱩᱨᱟᱹ ᱟᱹᱰᱤ ᱡᱟᱹᱥᱛᱤ ᱠᱟᱛᱮᱫ ᱠᱷᱮᱛ ᱛᱟᱠᱚᱣᱟ ᱥᱮ ᱟᱹᱰᱤ ᱩᱛᱟᱹᱨ ᱠᱟᱛᱮ?
ᱦᱮᱸ ᱜᱚᱝᱠᱮ ᱟᱹᱰᱤ ᱛᱟ ᱢᱟᱱᱮ ᱢᱤᱢᱤᱫ ᱢᱟᱹᱞᱤᱠ ᱟᱜ ᱜᱮ ᱢᱚᱴᱟᱢᱩᱴᱤ ᱠᱩᱲᱤ ᱯᱚᱸᱪᱤᱥ ᱵᱤᱜᱷᱟ ᱜᱟᱱ ᱦᱳᱭᱳᱜᱼᱟ ᱦᱳᱭ ᱛᱚ᱾
ᱚ ᱟᱪᱪᱷᱟ ᱟᱪᱪᱷᱟ ᱛᱟᱦᱞᱮ ᱛᱚ ᱟᱹᱰᱤ ᱩᱛᱟᱹᱨ ᱦᱚᱲ ᱠᱚ ᱞᱟᱜᱟᱜᱼᱟ ᱥᱮ᱾
ᱦᱮᱸ ᱜᱚᱝᱠᱮ ᱚᱱᱟ ᱛᱮᱜᱮ ᱛᱚ ᱟᱫᱚ ᱚᱱᱛᱮ ᱦᱚ ᱦᱚᱲ ᱛᱚ ᱥᱮ ᱨᱚᱠᱚᱢ ᱥᱟᱱᱟᱢ ᱟᱜ ᱦᱚᱲᱟᱜ ᱜᱮᱛᱚ ᱠᱷᱮᱛ ᱢᱮᱱᱟᱜᱼᱟ ᱥᱮ ᱵᱟᱹᱛ ᱠᱚ ᱢᱮᱱᱟᱜᱼᱟ ᱦᱳᱭ ᱥᱮ᱾ ᱮ ᱵᱟᱨ ᱥᱟᱱᱟᱢ ᱦᱚᱲ ᱜᱮᱛᱚ ᱚᱸᱰᱮ ᱫᱚ ᱢᱟᱴ ᱨᱮᱛᱚ ᱵᱟᱠᱚ ᱠᱟᱹᱢᱤᱭᱟ ᱮᱵᱟᱨ ᱱᱤᱡᱮᱨᱟᱜ ᱦᱚᱸᱛᱚ ᱠᱟᱹᱢᱤ ᱢᱮᱱᱟᱜᱼᱟ᱾ ᱚᱱᱟᱛᱮ ᱟᱫᱚ ᱢᱟᱹᱞᱤᱠ ᱠᱚ ᱱᱚᱱᱛᱮ ᱠᱷᱚᱱ ᱠᱚ ᱦᱚᱲ ᱠᱚ ᱤᱫᱤ ᱠᱚᱣᱟ᱾
ᱚ ᱟᱪᱪᱷᱟ ᱟᱪᱪᱷᱟ ᱟᱯᱮ ᱚᱱᱮ ᱥᱩᱨ ᱥᱩᱯᱩᱨ ᱨᱮᱱ ᱦᱚᱲ ᱟᱨ ᱱᱚᱣᱟ ᱟᱞᱮ ᱱᱚᱱᱛᱮ ᱨᱮᱱ ᱦᱚᱲ ᱠᱟᱹᱢᱤ ᱨᱮ ᱟᱨᱠᱤ ᱮᱠᱤ ᱯᱚᱭᱥᱟ ᱠᱚ ᱮᱢᱟ ᱠᱚᱣᱟ ᱥᱮ ᱚᱱᱠᱟ ᱵᱷᱤᱱᱟᱹ ᱵᱷᱤᱱᱟᱹ᱾
ᱵᱟᱝ ᱜᱚᱝᱠᱮ ᱵᱷᱤᱱᱟᱹ ᱵᱷᱤᱱᱟᱹ ᱮᱵᱟᱨ ᱥᱩᱨ ᱥᱩᱯᱩᱨ ᱦᱚᱲ ᱫᱚ ᱠᱟᱹᱴᱤᱡ ᱠᱚᱢ ᱜᱮᱠᱚ ᱮᱢᱟ ᱠᱚᱣᱟ ᱟᱨ ᱡᱟᱦᱟᱸᱭ ᱥᱟᱺᱜᱤᱧ ᱥᱮᱱ ᱦᱚᱲ ᱢᱮᱱᱟᱜ ᱠᱚᱣᱟ ᱩᱱᱠᱩ ᱠᱟᱹᱴᱤᱡ ᱡᱟᱹᱥᱛᱤ ᱠᱚ ᱮᱢᱟ ᱠᱚᱣᱟ᱾
ᱟᱨ ᱠᱟᱹᱢᱤ ᱫᱚ ᱥᱚᱢᱟᱱ ᱜᱮᱛᱚ ᱠᱚ ᱠᱟᱹᱢᱤᱭᱟ᱾
ᱦᱮᱸ ᱠᱟᱹᱢᱤ ᱫᱚ ᱥᱚᱢᱟᱱ ᱜᱮ ᱦᱩᱭᱩᱜᱼᱟ ᱠᱟᱹᱢᱤ ᱫᱚ ᱥᱚᱢᱟᱱ ᱜᱮ ᱦᱳᱭᱳᱜᱼᱟ ᱾
ᱟᱪᱪᱷᱟ ᱟᱨ ᱛᱟᱦᱚᱞᱮ ᱟᱹᱵᱤᱱᱟᱜ ᱚᱱᱠᱟ ᱠᱷᱮᱛ ᱠᱚ ᱵᱟᱹᱱᱩᱜᱼᱟ ᱢᱟᱨᱟᱝ ᱢᱟᱨᱟᱝ ᱧᱚᱜ᱾
ᱦᱮᱸ ᱜᱚᱝᱠᱮ ᱠᱷᱮᱛ ᱠᱚᱫᱚ ᱢᱮᱱᱟᱜᱼᱟ ᱱᱮ ᱦᱚᱲᱟᱜ ᱠᱷᱮᱛ ᱠᱚᱫᱚ ᱢᱮᱱᱟᱜ ᱜᱮᱭᱟ ᱵᱟᱝ ᱫᱚ ᱵᱟᱝ ᱟᱫᱚ ᱟᱞᱮᱭᱟᱜ ᱢᱚᱴᱟᱢᱩᱴᱤ ᱥᱟᱛ ᱪᱷᱚ ᱵᱤᱜᱷᱟᱹ ᱜᱟᱱ ᱠᱷᱮᱛ ᱢᱮᱱᱟᱜ ᱛᱟᱞᱮᱭᱟ ᱟᱞᱮ ᱟᱞᱮᱭᱟᱜ ᱫᱚ᱾
ᱚ ᱟᱪᱪᱷᱟ ᱟᱪᱪᱷᱟ᱾
ᱦᱳᱭ
ᱟᱨ ᱛᱟᱦᱚᱞᱮ ᱨᱚᱦᱚᱭ ᱵᱟᱲᱟ ᱠᱚᱫᱚ ᱦᱩᱭ ᱮᱱᱟ ᱥᱮ ᱟᱹᱣᱨᱤ?
ᱦᱮᱸ ᱜᱚᱝᱠᱮ ᱨᱚᱦᱚᱭ ᱵᱟᱲᱟ ᱠᱚᱫᱚ ᱦᱩᱭ ᱟᱠᱟᱱ ᱛᱟᱞᱮᱭᱟ ᱥᱟᱱᱟᱢᱟᱜ ᱜᱮ᱾ ᱮᱵᱟᱨ ᱫᱚ ᱟᱫᱚ ᱦᱚᱲᱟᱜ ᱪᱟᱞᱟᱣ ᱦᱳᱭᱳᱜ ᱠᱟᱱᱟ᱾
ᱚ ᱟᱪᱪᱷᱟ ᱟᱪᱪᱷᱟ, ᱱᱟᱯᱟᱭ ᱜᱮ ᱛᱟᱦᱚᱞᱮ ᱟᱹᱰᱤ ᱞᱚᱜᱚᱱ ᱵᱮᱱ ᱥᱟᱹᱛ ᱜᱚᱫ ᱠᱮᱫ ᱫᱚ᱾
ᱦᱮᱸ ᱜᱚᱝᱠᱮ ᱟᱞᱮ ᱥᱮᱫ ᱫᱚᱢᱟ ᱞᱟᱦᱟ ᱞᱟᱦᱟ ᱜᱮᱛᱚ ᱠᱚ ᱨᱚᱦᱚᱭᱼᱟ ᱵᱟᱹᱫ ᱠᱚ᱾
ᱠᱟᱹᱢᱤᱱ ᱠᱚᱵᱤᱱ ᱞᱟᱜᱟᱣ ᱞᱮᱫ ᱠᱚᱣᱟ ᱥᱮ
ᱵᱟᱝ ᱜᱚᱝᱠᱮ ᱚᱲᱟᱜ ᱦᱚᱲᱜᱮ ᱚᱲᱟᱜ ᱦᱚᱲ ᱠᱚ ᱡᱟᱹᱥᱛᱤ ᱜᱮᱭᱟ ᱠᱟᱹᱴᱤᱡ᱾ ᱟᱹᱰᱤ ᱦᱚᱲᱜᱮ ᱢᱮᱱᱟᱜ ᱠᱚ ᱞᱮᱭᱟ ᱛᱚ ᱤᱧ ᱜᱚᱲᱚ-ᱜᱚᱲᱚᱢ ᱦᱟᱲᱟᱢ ᱛᱟᱠᱚ᱾ ᱤᱧ ᱫᱟᱹᱫᱩ ᱛᱟᱠᱚ ᱛᱟᱨᱯᱚᱨ ᱠᱟᱠᱟ ᱛᱟᱠᱚ ᱢᱮᱱᱟᱜ ᱠᱚᱣᱟ ᱥᱟᱱᱟᱢ ᱦᱚᱲᱚ ᱜᱮᱛᱚ ᱜᱚᱲᱚ ᱠᱮᱞᱮᱭᱟᱠᱚ ᱠᱟᱹᱴᱤᱡ᱾
ᱟᱪᱪᱷᱟ ᱦᱳᱭ ᱢᱮᱥᱟᱢᱤᱥᱤ ᱛᱮ ᱨᱚᱦᱚᱭ ᱜᱚᱫ ᱠᱟᱜ ᱠᱷᱟᱱ ᱛᱤᱱ ᱜᱷᱟᱹᱲᱤᱡ ᱵᱟᱝ᱾
ᱦᱳᱭ ᱟᱫᱚ ᱟᱞᱮ ᱫᱚᱞᱮ ᱢᱤᱞ ᱜᱮᱭᱟ ᱥᱮ ᱟᱫᱚ ᱚᱱᱠᱟ ᱥᱤᱨᱚᱢ ᱫᱚ ᱟᱞᱮ ᱚᱲᱟᱜ ᱠᱚᱨᱮ ᱦᱚᱸ ᱮᱴᱠᱮᱴᱚᱬᱮ ᱫᱚ ᱵᱟᱹᱪᱩᱜ ᱛᱟᱞᱮᱭᱟ᱾ ᱡᱮ ᱠᱟᱹᱭᱡᱟᱹ ᱠᱟᱹᱭᱡᱟᱹᱠᱷᱟᱹᱯᱟᱹᱨᱤ ᱟᱞᱮ ᱦᱚᱭ ᱥᱮ ᱟᱫᱚ ᱠᱟᱴᱤᱹᱡ ᱠᱚ ᱜᱚᱲᱚ ᱠᱮᱫᱟ᱾ ᱜᱚᱲᱚ ᱠᱟᱛᱮ ᱟᱫᱚ ᱥᱟᱱᱟᱢᱟᱜ ᱜᱮ ᱥᱟᱹᱛ ᱥᱟᱯᱲᱟᱣ ᱦᱳᱭ ᱟᱠᱟᱱᱟ ᱮᱵᱟᱨ ᱫᱚ ᱟᱫᱚ ᱮᱴᱟᱜ ᱦᱚᱲᱟᱜ ᱪᱟᱞᱟᱣ ᱦᱳᱭᱳᱜ ᱠᱟᱱᱟ ᱠᱟᱹᱢᱤ ᱠᱚ᱾
ᱚ ᱦᱳᱭ ᱦᱳᱭ ᱢᱟᱱᱮ ᱚᱲᱟᱜ ᱨᱮ ᱪᱮᱫ ᱫᱩᱲᱩᱵ ᱮᱢ ᱛᱟᱦᱮᱱᱟ ᱡᱟᱜᱮ ᱮᱴᱟᱜ ᱦᱚᱲᱟᱜ ᱠᱟᱹᱢᱤ ᱵᱟᱲᱟ ᱞᱮᱠ ᱠᱷᱟᱱ ᱡᱟᱜᱮ ᱯᱚᱭᱥᱟ ᱠᱚ ᱦᱩᱭᱩᱜᱼᱟ ᱥᱮ ᱪᱮᱜ᱾
ᱦᱳᱭ ᱦᱳᱭ ᱦᱳᱭ ᱚᱱᱟ ᱢᱟ ᱠᱟᱛᱷᱟ ᱠᱟᱱ ᱜᱮᱭᱟ ᱯᱩᱨᱟᱹ᱾ ᱟᱫᱚ ᱜᱚᱝᱠᱮ ᱟᱵᱤᱱ ᱫᱚᱵᱤᱱ ᱨᱚᱦᱚᱭ ᱜᱮᱭᱟ ᱥᱮ ᱵᱟᱝ, ᱪᱟᱹᱥᱵᱟᱥ ᱜᱮᱭᱟᱵᱤᱱ ᱥᱮ ᱵᱟᱝ?
ᱦᱮᱸ ᱪᱟᱹᱥ ᱵᱟᱥ ᱫᱚ ᱪᱟᱹᱥᱵᱟᱥ ᱦᱩᱭᱩᱜ ᱠᱟᱱ ᱜᱮᱭᱟ ᱟᱫᱚ ᱫᱚᱢᱮ ᱮᱠᱴᱟ ᱛᱚ ᱵᱟᱹᱱᱩᱜᱼᱟ ᱛᱚ᱾ ᱚᱱᱠᱟ ᱢᱤᱜ ᱵᱤᱜᱷᱟᱹ ᱜᱟᱱ ᱡᱟᱭᱜᱟ ᱦᱮᱱᱟᱜᱼᱟ ᱦᱳᱲᱳ ᱨᱚᱦᱚᱭ ᱞᱮᱠᱟ᱾ ᱟᱨ ᱵᱟᱹᱠᱤ ᱫᱚ ᱜᱚᱰᱟ ᱜᱚᱰᱟ ᱜᱮᱭᱟ ᱚᱱᱟ ᱠᱚᱨᱮ ᱫᱚ ᱚᱱᱮ ᱫᱟᱨᱮ ᱠᱚ ᱨᱚᱦᱚᱭ ᱵᱟᱲᱟ ᱦᱤᱭ ᱠᱟᱱᱟ᱾
ᱟᱪᱪᱷᱟ ᱟᱫᱚ ᱚᱠᱟ ᱞᱮᱠᱟᱱ ᱫᱟᱨᱮ ᱵᱮᱱ ᱨᱚᱦᱚᱭ ᱠᱟᱫᱟ ᱜᱚᱝᱠᱮ?
ᱟᱨᱮ ᱵᱟᱜᱟᱱ ᱵᱮᱱᱟᱣ ᱦᱳᱭ ᱠᱟᱱᱟ, ᱩᱞ-ᱩᱞ ᱵᱟᱜᱟᱱ ᱟᱨ ᱠᱟᱡᱩ ᱵᱟᱫᱟᱢ ᱵᱟᱜᱟᱱ᱾
ᱟᱪᱪᱷᱟ ᱟᱪᱪᱷᱟ ᱟᱞᱮ ᱥᱮᱱ ᱢᱟ ᱠᱟᱡᱩ ᱵᱟᱫᱟᱢ ᱛᱚ ᱫᱟᱨᱮ ᱠᱚᱫᱚ ᱵᱟᱵᱤᱱ ᱧᱮᱞ ᱧᱟᱢᱟ, ᱵᱩᱡ ᱫᱟ ᱵᱤᱱ᱾ ᱚᱱᱛᱮ ᱢᱟ ᱚᱱᱠᱟ ᱠᱟᱡᱩ ᱫᱟᱨᱮ ᱠᱚᱫᱚ ᱵᱟᱹᱪᱩᱜᱼᱟ ᱛᱚᱢᱮ ᱠᱷᱩᱵ ᱠᱚᱢ ᱧᱮᱞ ᱧᱟᱢᱚᱜᱼᱟ ᱟᱨᱠᱤ᱾ ᱢᱮᱱᱟᱜ ᱫᱚ ᱢᱮᱱᱟᱜᱼᱟ ᱟᱨᱠᱤ ᱟᱫᱚ ᱠᱚᱢ ᱧᱮᱞ ᱧᱟᱢᱚᱜᱼᱟ᱾
ᱪᱮᱫ ᱛᱟᱦᱚᱞᱮ ᱚᱱᱛᱮ ᱟᱯᱮ ᱥᱮᱫ ᱫᱚ ᱚᱱᱠᱟ ᱵᱤᱨ ᱠᱚᱫᱚ ᱦᱮᱱᱟᱜ ᱟᱥᱮ ᱵᱟᱝ?
ᱵᱟᱝ ᱜᱚᱝᱠᱮ ᱵᱤᱨ ᱠᱚᱫᱚ ᱮᱠᱟᱞ ᱜᱮ ᱵᱟᱹᱪᱩᱜᱼᱟ ᱯᱩᱨᱟᱹ ᱮᱠᱫᱚᱢ ᱯᱷᱟᱸᱠᱟ ᱜᱮᱭᱟ ᱯᱩᱨᱟᱹ᱾
ᱪᱟᱯᱟᱱ ᱨᱮ ᱯᱩᱨᱟᱹ ᱧᱟᱞᱟᱫ ᱧᱟᱞᱟᱫ ᱜᱮ ᱧᱮᱞᱚᱜᱼᱟ ᱥᱮ ᱪᱮᱫ ᱢᱤᱫ ᱫᱷᱟᱣ ᱮᱢ ᱠᱚᱭᱚᱜ ᱞᱮᱠᱷᱟᱱ ᱯᱩᱨᱟᱹ ᱟᱹᱰᱤ ᱥᱟᱹᱜᱤᱧ ᱮᱢ ᱧᱮᱞ ᱧᱟᱢᱟ
ᱦᱮᱸ ᱜᱚᱝᱠᱮ ᱜᱚᱴᱟᱢ ᱠᱚᱭᱚᱜ ᱢᱟᱱᱮ ᱯᱩᱨᱟᱹ ᱟᱹᱰᱤ ᱡᱷᱟᱹᱞ ᱧᱮᱞ ᱧᱟᱢᱚᱜᱼᱟ ᱚᱱᱠᱟ ᱟᱫᱚ ᱜᱚᱝᱠᱮ ᱚᱱᱛᱮ ᱢᱟ ᱦᱚᱲ ᱫᱚᱠᱚ ᱡᱟᱹᱥᱛᱤ ᱜᱮᱭᱟ ᱥᱮ ᱟᱫᱚ ᱚᱲᱟᱜ ᱫᱩᱣᱟᱹᱨ ᱠᱚ ᱵᱮᱱᱟᱣ ᱮᱫᱟ ᱡᱟᱭᱜᱟ ᱠᱚᱠᱚ ᱠᱤᱨᱤᱧ ᱫᱟ ᱦᱳᱭ ᱥᱮ
ᱚᱱᱟᱛᱮ ᱟᱫᱚ ᱵᱤᱨ ᱠᱚᱫᱚ ᱠᱚ ᱢᱟᱜ ᱪᱟᱵᱟᱣ ᱟᱠᱟᱫᱟ ᱟᱹᱰᱤ ᱫᱤᱱ ᱨᱮᱜᱮ
ᱚ ᱟᱪᱪᱷᱟ ᱟᱞᱮ ᱥᱮᱫ ᱢᱟ ᱯᱩᱨᱟᱹ ᱵᱤᱨ ᱵᱤᱨ ᱛᱟᱞᱟ ᱨᱮᱜᱮ ᱚᱲᱟᱜ ᱛᱟᱞᱮ
ᱟᱪᱪᱷᱟ ᱟᱪᱪᱷᱟ
ᱢᱟᱱᱮ ᱫᱩᱣᱟᱹᱨ ᱠᱷᱚᱱᱮᱢ ᱩᱰᱩᱠ ᱞᱮᱱᱠᱷᱟᱱ ᱜᱮ ᱮᱠᱫᱚᱢ ᱯᱩᱨᱟᱹ ᱵᱤᱨ
ᱦᱳᱭ ᱚᱱᱛᱮ ᱢᱟ ᱞᱤᱧ ᱦᱮᱡ ᱵᱟᱲᱟ ᱟᱠᱟᱱ ᱜᱮᱭᱟ ᱢᱤᱫ ᱵᱟᱨ ᱫᱷᱟᱣ ᱫᱚ ᱜᱟᱛᱮ ᱠᱚᱲᱟ ᱟᱜ ᱚᱲᱟᱜ ᱥᱮᱫ ᱟᱫᱚ ᱞᱤᱧ ᱧᱮᱞ ᱤᱫᱤ ᱠᱟᱫᱟ ᱱᱚᱱᱛᱮᱱᱟᱜ ᱡᱟᱭᱜᱟ ᱠᱚ ᱚᱠᱟ ᱞᱮᱠᱟᱱᱟ᱾ ᱟᱫᱚ ᱥᱟᱹᱨᱤᱜᱮ ᱟᱹᱰᱤᱜᱮ ᱵᱤᱨ ᱢᱮᱱᱟᱜᱼᱟ ᱦᱳᱭᱥᱮ ᱚᱲᱟᱜ ᱠᱷᱚᱱ ᱚᱰᱚᱝ ᱛᱚᱨᱟ ᱜᱮ ᱵᱤᱨ ᱮᱢ ᱧᱮᱞ ᱧᱟᱢᱟ ᱥᱮ ᱡᱟᱦᱟᱸ ᱛᱮᱜᱮᱢ ᱪᱟᱞᱟᱜᱼᱟ ᱵᱤᱨ ᱵᱤᱨ ᱛᱮᱜᱮ ᱪᱟᱞᱟᱜ ᱦᱩᱭᱩᱜ ᱛᱟᱢᱟ ᱦᱳᱭ ᱥᱮ
ᱦᱮᱸ ᱮᱠᱫᱚᱢ ᱵᱤᱨ ᱵᱤᱨ ᱛᱮ ᱪᱟᱞᱟᱜ ᱦᱩᱭᱩᱜᱼᱟ ᱟᱹᱰᱤ ᱵᱚᱛᱚᱨ ᱜᱮ ᱵᱩᱡᱷᱟᱹᱜᱼᱟ ᱟᱨ ᱵᱤᱨ ᱠᱚᱨᱮ ᱚᱱᱠᱟ ᱦᱟᱹᱛᱤ ᱠᱚᱠᱚ ᱧᱟᱢᱚᱜ ᱟᱥᱮ ᱟᱨ ᱚᱱᱠᱟ ᱨᱟᱥᱛᱟ ᱫᱚ ᱚᱱᱟ ᱨᱟᱥᱛᱟ ᱫᱚ ᱫᱷᱤᱨᱤ ᱨᱟᱥᱛᱟ ᱥᱮ
ᱦᱳᱭ ᱦᱳᱭ
ᱥᱟᱭᱠᱮᱞ ᱦᱚᱢ ᱪᱟᱹᱞᱩᱭᱟ ᱴᱟᱲᱟᱝ ᱴᱷᱟᱯᱟᱝ ᱯᱩᱨᱟᱹ ᱚᱱᱠᱟ ᱥᱟᱰᱮ ᱤᱫᱤᱜ-ᱟ ᱟᱹᱰᱤ ᱡᱳᱨ ᱥᱟᱭᱠᱮᱞ ᱦᱚᱸ ᱫᱷᱟᱢᱯᱚᱞ ᱫᱷᱟᱢᱯᱚᱞ ᱛᱮ ᱪᱟᱹᱞᱩᱜᱼᱟ
ᱦᱮᱸ ᱛᱚ ᱜᱚᱝᱠᱮ ᱱᱚᱣᱟ ᱢᱟ ᱠᱟᱛᱷᱟ ᱠᱟᱱ ᱜᱮᱭᱟ
ᱛᱟᱦᱚᱞᱮ ᱪᱮᱠᱟ ᱵᱤᱱ ᱵᱩᱡ ᱠᱮᱫᱟ ᱱᱚᱛᱛᱮ ᱵᱤᱱ ᱦᱮᱡ ᱵᱟᱲᱟ ᱞᱮᱱ ᱫᱚ ᱱᱚᱱᱛᱮᱱᱟᱜ ᱵᱤᱨ ᱫᱤᱥᱚᱢ ᱟᱨ ᱚᱱᱛᱮ ᱟᱯᱮ ᱥᱮᱱᱟᱜ ᱵᱤᱞᱟᱹᱛ ᱫᱤᱥᱚᱢ
ᱟᱫᱚ ᱥᱟᱹᱨᱤ ᱠᱟᱛᱷᱟ ᱢᱮᱱᱛᱮ ᱫᱚ ᱱᱚᱱᱛᱮ ᱠᱟᱜ ᱫᱚ ᱵᱮᱥ ᱫᱚ ᱵᱮᱥᱼᱟ ᱟᱫᱚ ᱱᱚᱜᱚᱭ ᱧᱩᱦᱩᱢ ᱚᱠᱛᱚ ᱜᱮ ᱠᱟᱹᱴᱤᱡ ᱵᱚᱛᱚᱨ ᱫᱚ ᱵᱩᱡᱷᱩᱜᱼᱟ ᱦᱳᱭ ᱥᱮ ᱦᱟᱹᱛᱤ ᱠᱚ ᱢᱮᱱᱟᱜ ᱠᱚᱣᱟ ᱡᱮᱦᱮᱛᱩ ᱦᱮ ᱱᱟᱛᱮ ᱫᱚ ᱡᱮᱢᱚᱱ ᱵᱤᱨ ᱜᱮᱭᱟ ᱮᱠᱫᱚᱢ ᱡᱟᱦᱟᱸ ᱛᱮᱢ ᱠᱚ ᱞᱟᱜᱟᱣ ᱠᱟᱹᱴᱤᱡ ᱢᱚᱸᱡᱽ ᱜᱮ ᱧᱮᱞᱚᱜᱼᱟ ᱦᱳᱭᱥᱮ ᱟᱞᱮ ᱥᱮᱫ ᱢᱟ ᱮᱠᱫᱚᱢ ᱥᱮ ᱥᱤᱛᱳᱝ ᱞᱮᱠᱷᱟᱱ ᱩᱢᱩᱞ ᱡᱟᱭᱜᱟ ᱦᱚᱸ ᱵᱟᱹᱪᱩᱜᱼᱟ ᱵᱩᱡ ᱫᱟᱵᱤᱱ
ᱚ ᱟᱪᱪᱷᱟ ᱟᱪᱪᱷᱟ ᱛᱟᱦᱚᱞᱮ ᱢᱟᱱᱮ ᱠᱷᱮᱛ ᱵᱟᱹᱫᱽ ᱥᱮᱫ ᱡᱩᱫᱤ ᱛᱟᱞᱟ ᱵᱟᱹᱫᱽ ᱥᱮᱮᱫ ᱡᱩᱫᱤᱢ ᱪᱟᱞᱟᱣ ᱠᱚᱜᱼᱟ ᱛᱟᱦᱚᱞᱮ ᱛᱚ ᱚᱱᱠᱟ ᱢᱟᱱᱮ ᱯᱩᱨᱟᱹ ᱥᱤᱛᱩᱝ ᱨᱮᱜᱮ ᱛᱟᱦᱮᱱ ᱦᱩᱭᱩᱜ ᱛᱟᱢᱟ
ᱦᱮᱸ ᱜᱚᱝᱠᱮ ᱛᱟᱞᱟ ᱵᱚᱭᱥᱟ ᱡᱩᱫᱤᱢ ᱪᱟᱞᱟᱣ ᱠᱟᱱ ᱠᱷᱟᱱ ᱛᱚᱵᱮ ᱡᱚᱠᱷᱚᱱ ᱚᱱᱚ ᱫᱟᱠᱟ ᱡᱚᱢ ᱡᱚᱠᱷᱚᱱ ᱡᱚᱢᱟᱢ ᱥᱮ ᱟᱫᱚ ᱩᱢᱩᱞ ᱡᱟᱭᱜᱟ ᱢᱤᱫᱴᱟᱝ ᱫᱚᱨᱠᱟᱨᱟ ᱚᱱᱟ ᱚᱱᱠᱟ ᱩᱢᱩᱞ ᱡᱟᱭᱜᱟ ᱠᱚᱫᱚ ᱵᱟᱢ ᱧᱮᱞ ᱧᱟᱞᱧᱟᱢᱟ ᱚᱸᱰᱮ ᱫᱚ ᱟᱞᱮᱥᱮᱫ
ᱚ ᱟᱪᱪᱷᱟ ᱟᱪᱪᱷᱟ ᱢᱮ ᱯᱩᱨᱟᱹ ᱠᱷᱮᱛ ᱟᱨ ᱠᱷᱮᱛ ᱜᱮ
ᱦᱳᱭ ᱦᱳᱭ ᱯᱩᱨᱟᱹ ᱮᱠᱫᱚᱢ ᱵᱳᱫ ᱟᱨ ᱵᱳᱹᱫ ᱜᱮ ᱢᱮᱱᱟᱜᱼᱟ ᱛᱟᱪᱷᱟᱲᱟ ᱟᱫᱚ ᱡᱟᱦᱟᱸ ᱮᱠᱫᱚᱢ ᱱᱚᱰᱮ ᱠᱷᱚᱱ ᱢᱚᱴᱟᱢᱩᱴᱤ ᱫᱚᱥ ᱵᱟᱨᱚ ᱠᱤᱞᱳᱢᱤᱴᱟᱨ ᱵᱳᱫ ᱵᱤᱱ ᱧᱮᱞ ᱧᱟᱢᱟ ᱦᱳᱭ ᱥᱮ ᱛᱟᱨᱯᱚᱨ ᱟᱵᱟᱨ ᱠᱤᱪᱷᱩ ᱚᱲᱟᱜ ᱚᱲᱟᱜ ᱢᱮᱱᱟᱜᱼᱟ ᱟᱵᱟᱨ ᱯᱩᱨᱟ ᱚᱱᱠᱟ ᱜᱮ ᱧᱮᱞ ᱧᱟᱢᱟ ᱵᱟᱹᱫ ᱚᱱᱠᱟ ᱜᱮ
ᱟᱪᱪᱷᱟ ᱢᱟᱱᱮ ᱚᱱᱟ ᱵᱟᱹᱫᱽ ᱞᱮᱵᱮᱞ ᱨᱮᱜᱮ ᱚᱲᱟᱜ ᱠᱚᱫᱚ ᱦᱮᱱᱟᱜᱼᱟ
ᱦᱳᱭ ᱜᱚᱝᱠᱮ ᱟᱫᱚ ᱠᱟᱹᱴᱤᱡ ᱩᱪᱩ ᱠᱟᱹᱴᱤᱡ ᱩᱥᱩᱞ ᱥᱮ ᱠᱟᱹᱴᱤᱡ ᱠᱚ ᱦᱟᱥᱟ ᱠᱚ ᱜᱤᱰᱤ ᱜᱤᱰᱤ ᱛᱮ ᱟᱫᱚ ᱠᱚ ᱩᱥᱩᱞ ᱠᱟᱫᱟ ᱦᱳᱭ ᱥᱮ ᱟᱫᱚ ᱩᱥᱩᱞ ᱠᱟᱛᱮ ᱚᱲᱟᱜ ᱠᱷᱚᱡ ᱫᱩᱣᱟᱹᱨ ᱠᱚ ᱵᱮᱱᱟᱣ ᱟᱠᱟᱫᱟ ᱵᱩᱡ ᱫᱟᱵᱤᱱ
ᱚ ᱟᱪᱪᱷᱟ ᱟᱪᱪᱷᱟ ᱵᱟᱝᱠᱷᱟᱱ ᱫᱚ ᱡᱩᱫᱤ ᱚᱱᱟ ᱞᱮᱵᱮᱞ ᱨᱮ ᱛᱟᱦᱮᱱᱟ ᱛᱟᱦᱚᱞᱮ ᱛᱚ ᱯᱩᱨᱟᱹ ᱫᱟᱜ ᱠᱚ ᱛᱚᱸᱵᱟᱜ ᱼᱟ ᱥᱮ
ᱦᱳᱭ ᱜᱚᱢᱠᱮ ᱫᱟᱜ ᱢᱟ ᱛᱳᱵᱟᱜ ᱜᱮᱭᱟ
ᱦᱮᱸ ᱟᱨᱦᱚ ᱡᱩᱫᱤ ᱦᱟᱥᱟ ᱚᱲᱟᱜ ᱠᱟᱱᱟ ᱛᱟᱦᱚᱞᱮ ᱛᱚ ᱯᱩᱨᱟᱹ ᱞᱟᱸᱫᱩᱲᱚᱜᱼᱟ
ᱦᱳᱭ ᱦᱳᱭ ᱚᱱᱟᱢᱟ ᱠᱟᱛᱷᱟ ᱠᱟᱱ ᱜᱮᱭᱟ
ᱥᱮ ᱚᱱᱠᱟ ᱥᱤᱢᱮᱱᱴ ᱨᱮᱱᱟᱜ ᱜᱮ ᱡᱟᱹᱥᱛᱤ ᱯᱮ ᱚᱲᱟᱜ ᱮᱫᱟ
ᱟᱫᱚ ᱜᱚᱝᱠᱮ ᱟᱞᱮ ᱥᱮᱫ ᱢᱟᱛᱚ ᱟᱫᱚ ᱦᱚᱲ ᱠᱚ ᱡᱟᱹᱥᱛᱤ ᱡᱮᱦᱮᱛᱩ ᱟᱫᱚ ᱩᱱᱠᱩᱣᱟᱜ ᱥᱚᱝᱠᱷᱟ ᱦᱚᱸ ᱠᱟᱹᱴᱤᱡ ᱡᱟᱹᱥᱛᱤᱭᱟ ᱟᱫᱚ ᱦᱟᱥᱟ ᱨᱮᱱᱟᱜ ᱚᱲᱟᱜ ᱫᱚ ᱠᱟᱹᱴᱤᱡ ᱠᱚᱢ ᱵᱤᱱ ᱧᱮᱞ ᱧᱟᱢᱟ ᱵᱩᱡ ᱫᱟᱵᱤᱱ ᱮᱵᱟᱨᱮ ᱡᱟᱦᱟᱸᱭ ᱠᱚᱣᱟᱜ ᱮᱠᱟᱞ ᱜᱮ ᱵᱟᱪᱩᱜ ᱛᱟᱠᱚᱣᱟ ᱠᱟᱣᱰᱤ ᱠᱚ ᱩᱱᱠᱩᱣᱟᱜ ᱫᱚ ᱦᱟᱥᱟ ᱚᱲᱟᱜ ᱢᱮᱱᱟᱜ ᱛᱟᱠᱚᱣᱟ ᱦᱳᱭᱥᱮ ᱥᱮ ᱵᱟᱠᱚ ᱫᱟᱲᱮ ᱠᱟᱣ ᱠᱟᱹᱢᱤ ᱠᱚ ᱠᱟᱡ ᱠᱚᱣᱟᱜ ᱩᱱᱠᱩᱣᱟᱜ ᱫᱚ ᱠᱟᱹᱴᱤᱡ ᱦᱟᱥᱟ ᱚᱲᱟᱜ ᱛᱟᱠᱚᱣᱟ ᱚᱲᱤ ᱢᱚᱫᱷᱮ ᱡᱟᱦᱟᱸᱭ ᱠᱚ ᱠᱟᱴᱤᱡᱽ ᱠᱚ ᱠᱮᱴᱮᱡᱽ‌ ᱧᱚᱜ ᱜᱮᱭᱟ ᱩᱱᱠᱩ ᱫᱚ ᱠᱟᱹᱴᱤᱡᱽ ᱥᱤᱢᱮᱱᱴ ᱛᱮᱠᱚ ᱚᱲᱟᱜ ᱟᱠᱟᱫᱟ ᱦᱳᱭᱥᱮ
ᱦᱳᱭ ᱦᱳᱭ ᱚᱱᱟ ᱫᱚ ᱟᱫᱚ ᱥᱤᱢᱮᱱᱴ ᱚᱲᱟᱜ ᱜᱮ ᱵᱷᱟᱞᱮᱭᱟ ᱫᱤᱱ ᱟᱫᱚ ᱢᱟᱱᱮ ᱦᱟᱥᱟ ᱚᱲᱟᱜ ᱛᱚ ᱟᱨᱠᱤ ᱫᱟᱜᱽ ᱡᱟᱹᱯᱩᱫ ᱫᱤᱱ ᱦᱟᱥᱟ ᱚᱱᱟ ᱫᱟᱜᱽ ᱠᱚ ᱯᱟᱹᱥᱤᱨᱟᱜ ᱠᱷᱟᱱ ᱟᱫᱚ ᱛᱮᱥ ᱛᱮ ᱚᱱᱟ ᱞᱟᱸᱫᱩᱲᱚᱜᱼᱟ ᱥᱮ
ᱦᱳᱭ ᱠᱚᱜᱮ ᱠᱟᱛᱷᱟ ᱠᱟᱱ ᱜᱮᱭᱟ ᱟᱫᱚ ᱜᱚᱝᱠᱮ ᱚᱱᱮ ᱤᱭᱟᱹ ᱦᱟᱥᱟ ᱚᱲᱟᱜ ᱠᱷᱚᱱ ᱵᱩᱜᱤ ᱫᱚ ᱚᱱᱮ ᱥᱤᱢᱤᱱ ᱨᱮᱱᱟᱜ ᱚᱲᱟᱜ ᱜᱮ ᱠᱚᱨᱟᱣ ᱫᱚ ᱩᱪᱤᱛᱟ ᱦᱳᱭ ᱥᱮ ᱮᱵᱟᱨ ᱛᱚ ᱥᱚᱨᱠᱟᱨᱟᱜ ᱚᱲᱟᱜ ᱠᱚ ᱮᱢᱚᱜ ᱠᱟᱱᱟ ᱵᱟᱝ
ᱦᱮᱸ ᱦᱮᱸ ᱮᱠᱫᱚᱢ ᱱᱤᱭᱟᱹ ᱥᱤᱡᱤᱱ ᱫᱚ ᱚᱱᱠᱟ ᱜᱚᱴᱟ ᱜᱮᱠᱚ ᱮᱢᱟ ᱠᱚ ᱠᱟᱱᱟ᱾
ᱦᱳᱭ ᱦᱳᱭ
ᱟᱫᱚ ᱟᱞᱮ ᱦᱚᱸ ᱜᱚᱝᱠᱮ ᱦᱟᱥᱟ ᱚᱲᱟᱜ ᱛᱟᱦᱮᱸ ᱠᱟᱱ ᱛᱟᱞᱮᱭᱟ ᱟᱫᱚ ᱱᱮᱛᱟᱨ ᱢᱟ ᱟᱫᱚ ᱥᱤᱢᱮᱱᱴ ᱛᱮᱞᱮ ᱚᱲᱟᱜ ᱟᱠᱟᱫᱟ᱾ ᱥᱚᱨᱠᱟᱨ ᱠᱤᱪᱷᱩ ᱚᱲᱟᱜ ᱠᱚᱭ ᱮᱢ ᱞᱮᱫ ᱞᱮᱭᱟ ᱟᱫᱚ ᱟᱞᱮ ᱠᱤᱪᱷᱩ ᱡᱟ ᱜᱮᱞᱮ ᱠᱩᱲᱟᱹᱣ ᱟᱠᱟᱫᱟ ᱚᱱᱟ ᱜᱮᱞᱮ ᱡᱚᱲᱟᱣ ᱟᱠᱟᱫᱟ ᱚᱱᱟ ᱥᱟᱶᱛᱮ ᱦᱳᱭ ᱥᱮ ᱟᱫᱚ ᱠᱟᱹᱴᱤᱡᱽ ᱠᱮᱴᱮᱡᱽ ᱧᱚᱜ ᱠᱟᱹᱴᱤᱡᱽ ᱚᱲᱟᱜ ᱫᱩᱣᱟᱹᱨ ᱵᱮᱱᱟᱣ ᱦᱩᱭ ᱟᱠᱟᱱᱟ ᱵᱩᱡᱽ ᱫᱟᱵᱤᱱ
ᱚ ᱟᱪᱪᱷᱟ ᱢᱟᱱᱮ ᱢᱟᱱᱮ ᱢᱮᱥᱟᱢᱤᱥᱤ ᱠᱟᱛᱮᱜ ᱥᱚᱨᱠᱟᱨᱟᱜ ᱜᱚᱲᱚ ᱟᱨ ᱚᱲᱟᱜ ᱠᱚ ᱠᱚᱨᱮᱱᱟᱜ ᱡᱟᱦᱟᱸ ᱛᱤᱱᱟᱹᱜ ᱴᱟᱠᱟ ᱠᱟᱹᱣᱰᱤ ᱠᱚ ᱛᱟᱦᱮᱸ ᱠᱟᱱᱟ ᱚᱱᱟ ᱠᱚ ᱢᱮᱥᱟᱢᱤᱥᱤ ᱠᱚ ᱠᱟᱛᱮᱫ
ᱦᱳᱭ ᱦᱳᱭ ᱚᱱᱟ ᱠᱚ ᱢᱮᱥᱟᱢᱤᱥᱤ ᱠᱟᱛᱮᱫ ᱟᱫᱚ ᱠᱚᱨᱟᱣ ᱦᱩᱭ ᱟᱠᱟᱱᱟ᱾
ᱟᱪᱪᱷᱟ ᱛᱟᱦᱚᱞᱮ ᱜᱚᱝᱠᱮ ᱟᱵᱤᱱ ᱫᱚ ᱜᱟᱹᱭ ᱰᱟᱝᱨᱤ ᱢᱤᱭᱦᱩ ᱠᱚᱫᱚ ᱵᱮᱱ ᱫᱚᱦᱚ ᱠᱟᱜ
ᱦᱮᱸ ᱜᱚᱝᱠᱮ ᱜᱟᱹᱭ ᱰᱟᱹᱝᱨᱤ ᱢᱤᱭᱦᱩ ᱡᱚᱛᱚ ᱢᱮᱱᱟᱜ ᱠᱚᱣᱟ ᱢᱮᱨᱚᱢ ᱠᱚ ᱢᱮᱱᱟᱜ ᱠᱚᱣᱟ ᱛᱟᱨ ᱠᱚᱣᱟ ᱩᱱᱠᱩ ᱜᱮᱰᱮ ᱠᱚ ᱢᱮᱱᱟᱜ ᱠᱚᱣᱟ ᱥᱤᱢ ᱦᱚᱸ ᱢᱮᱱᱟᱜ ᱛᱟᱞᱮᱭᱟ᱾ ᱚ ᱥᱩᱠᱨᱤ ᱠᱚᱦᱚᱸ ᱠᱟᱹᱴᱤᱡᱽ ᱞᱮ ᱠᱤᱨᱤᱧ ᱠᱟᱫ ᱠᱚᱣᱟ ᱵᱩᱡᱽ ᱫᱟᱵᱤᱱ
ᱚ ᱟᱪᱪᱷᱟ ᱢᱟᱱᱮ ᱥᱩᱨ ᱨᱮ ᱚᱱᱠᱟ ᱦᱚᱯᱚᱱ ᱧᱚᱜ ᱯᱩᱠᱷᱨᱤ ᱮᱢᱟᱱ ᱠᱚ ᱦᱮᱱᱟᱜᱼᱟ ᱥᱮ ᱪᱮ ᱜᱮᱰᱮ ᱠᱚ ᱵᱤᱱ ᱟᱹᱥᱩᱞ ᱟᱠᱟᱫ ᱠᱚᱣᱟ ᱡᱚᱠᱷᱚᱱ ᱵᱤᱱ ᱞᱟᱹᱭᱮᱜᱼᱟ
ᱯᱩᱠᱷᱨᱤ ᱟᱞᱮᱭᱟᱜ ᱛᱟ ᱢᱟᱱᱮ ᱞᱟᱹᱭ ᱞᱮᱱᱠᱷᱟᱱ ᱚᱱᱟ ᱢᱤᱫᱴᱟᱝ ᱯᱩᱠᱷᱨᱤ ᱢᱮᱱᱟᱜᱼᱟ ᱯᱩᱠᱷᱨᱤ ᱫᱷᱟᱨᱮ ᱨᱮᱜᱮ ᱚᱲᱟᱜ ᱛᱟᱞᱮ ᱟᱨ ᱱᱚᱣᱟ ᱫᱷᱟᱨᱮ ᱨᱮ ᱵᱟᱹᱫᱽ ᱠᱚ ᱢᱮᱱᱟᱜᱼᱟ ᱦᱳᱭ ᱥᱮ
ᱚ ᱟᱪᱪᱷᱟ ᱟᱪᱪᱷᱟ ᱚᱱᱟ ᱯᱩᱠᱷᱨᱤ ᱫᱚ ᱢᱟᱱᱮ ᱢᱟᱨᱟᱝ ᱧᱚᱜ ᱜᱮᱭᱟ ᱥᱮ ᱚᱱᱠᱟ ᱦᱩᱰᱤᱧ ᱧᱚᱜ ᱜᱮᱭᱟ᱾
ᱦᱮ ᱜᱚᱝᱠᱮ ᱢᱟᱲᱟᱝ ᱧᱚᱜ ᱜᱮᱭᱟ ᱟᱹᱰᱤ ᱢᱟᱲᱟᱝ ᱜᱮᱭᱟ ᱯᱩᱠᱷᱨᱤ ᱴᱟᱜ ᱫᱚ ᱟᱫᱚ ᱜᱚᱝᱠᱮ ᱚᱱᱮ ᱛᱚ ᱯᱩᱠᱷᱨᱤ ᱨᱮ ᱢᱤᱫᱴᱟᱝ ᱢᱚᱥᱟᱨᱤ ᱞᱤᱧ ᱠᱷᱟᱴᱟᱣ ᱟᱠᱟᱫᱟ ᱦᱳᱭ ᱥᱮ ᱟᱫᱚ ᱜᱮᱰᱮ ᱵᱩᱥᱟᱹᱜ ᱠᱚᱫᱚ ᱚᱱᱟ ᱵᱷᱤᱛᱨᱤ ᱨᱮ ᱞᱤᱧ ᱟᱲᱟᱜ ᱜᱤᱰᱤ ᱠᱟᱠᱚᱣᱟ ᱚᱸᱰᱮ ᱠᱚ ᱠᱷᱮᱞ ᱵᱟᱲᱟᱭᱟ᱾
ᱚ ᱟᱪᱪᱷᱟ ᱦᱳᱭ ᱦᱳᱭ ᱫᱟᱜᱽ ᱵᱟᱠᱷᱟᱱ ᱫᱚ ᱩᱱᱠᱩ ᱦᱚᱸ ᱢᱟᱱᱮ ᱨᱟᱹᱥᱠᱟᱹ ᱧᱚᱜ ᱫᱚ ᱵᱟᱝᱠᱚ ᱛᱟᱦᱮᱸ ᱫᱟᱲᱮᱭᱟᱜᱼᱟ ᱜᱮᱰᱮ ᱡᱩᱫᱤ ᱜᱷᱩᱴᱩ ᱨᱮᱢ ᱫᱚᱦᱚ ᱠᱟᱠᱚᱣᱟ
ᱦᱳᱭ ᱦᱳᱭ ᱟᱫᱚ ᱜᱚᱝᱠᱮ ᱚᱱᱟ ᱰᱟᱝᱨᱤ ᱢᱤᱭᱦᱩ ᱠᱚᱫᱚ ᱱᱤᱭᱟᱹ ᱠᱟᱨᱚᱱ ᱛᱮᱞᱤᱧ ᱫᱚᱦᱚ ᱠᱟᱫ ᱠᱚᱣᱟ ᱮᱵᱟᱨ ᱧᱮᱞ ᱵᱤᱱ ᱮ ᱥᱟᱱᱟᱢ ᱜᱷᱟᱹᱲᱤᱡ ᱫᱚ ᱯᱚᱭᱥᱟ ᱠᱚᱫᱚ ᱵᱟᱝ ᱛᱟᱦᱮᱸᱱᱟ ᱥᱮ ᱛᱤᱨᱮ ᱟᱫᱚ ᱡᱚᱠᱷᱚᱱ ᱛᱚᱠᱷᱚᱱ ᱯᱚᱭᱥᱟ ᱠᱚ ᱞᱟᱜᱟᱜ ᱜᱮᱭᱟ ᱥᱮ ᱟᱫᱚ ᱡᱩᱫᱤ ᱰᱟᱝᱨᱤ ᱢᱤᱭᱦᱩ ᱠᱚ ᱛᱟᱦᱮᱱ ᱛᱟᱢᱟ ᱥᱮ ᱩᱱᱠᱩ ᱟᱹᱷᱨᱤᱧ ᱠᱟᱛᱮ ᱛᱚ ᱯᱚᱭᱥᱟ ᱠᱚᱢ ᱧᱟᱢ ᱫᱟᱲᱮᱭᱟᱜ ᱦᱳᱭ ᱥᱮ
ᱦᱳᱭ ᱡᱩᱫᱤ ᱥᱟᱵ ᱠᱟᱜ ᱢᱮ ᱚᱱᱠᱟ ᱦᱚᱴᱟᱛ ᱜᱮ ᱫᱚᱨᱠᱟᱨ ᱱᱟ ᱯᱚᱭᱥᱟ ᱠᱚ ᱛᱟᱦᱚᱞᱮ ᱢᱤᱫᱴᱮᱢ ᱟᱹᱠᱷᱨᱤᱧ ᱜᱚᱫ ᱠᱮᱫᱮᱭᱟ ᱡᱟᱜᱮ ᱦᱩᱭᱩᱜ-ᱟ ᱚᱱᱟ ᱫᱚᱨᱠᱟᱨ ᱨᱮᱢ ᱞᱟᱜᱟᱣ ᱠᱮᱫᱟ ᱚᱱᱟ ᱯᱚᱭᱥᱟ ᱥᱮ ᱪᱮᱫ
ᱦᱳᱭ ᱦᱳᱭ ᱚᱱᱟ ᱛᱮᱜᱮ ᱩᱱᱠᱩ ᱫᱚᱦᱚ ᱫᱚ ᱵᱩᱡᱽ ᱫᱟᱹᱵᱤᱱ ᱮᱵᱟᱨ ᱚᱲᱟᱜ ᱠᱚᱨᱮ ᱦᱚᱸ ᱨᱩᱣᱟᱹ ᱦᱟᱹᱥᱩ ᱠᱚ ᱫᱚ ᱢᱮᱱᱟᱜ ᱜᱮᱭᱟ ᱵᱟᱝ
ᱟᱨ ᱱᱮᱛᱟᱨ ᱫᱤᱱ ᱢᱟ ᱛᱟᱦᱚᱞᱮ ᱠᱷᱮᱛ ᱵᱟᱹᱫᱽ ᱠᱚᱫᱚ ᱜᱚᱴᱟ ᱨᱚᱦᱚᱭ ᱛᱮᱯᱮ ᱯᱮᱨᱮᱡᱽ ᱪᱟᱵᱟ ᱠᱟᱫᱟ ᱛᱟᱦᱞᱮ ᱚᱠᱟ ᱠᱚᱨᱮ ᱯᱮ ᱟᱹᱛᱤᱧ ᱵᱟᱲᱟᱭᱮᱫ ᱠᱚᱣᱟ?
ᱟᱫᱚ ᱜᱚᱝᱠᱮ ᱱᱮᱛᱟᱨ ᱫᱤᱱᱢᱟ ᱯᱩᱨᱟᱹ ᱟᱫᱚ ᱠᱷᱮᱛ ᱵᱟᱹᱫᱽ ᱠᱚᱫᱚ ᱯᱮᱨᱮᱡ ᱪᱟᱵᱟ ᱠᱟᱱ ᱜᱮᱭᱟ ᱵᱟᱝ ᱫᱚ ᱵᱟᱝ ᱮᱵᱟᱨ ᱛᱚ ᱚᱲᱟᱜ ᱨᱮ ᱰᱟᱝᱨᱤ ᱠᱚᱠᱚ ᱢᱮᱱᱟᱜ ᱠᱚᱣᱟ ᱮᱵᱟᱨ ᱜᱷᱟᱥ ᱠᱚ ᱤᱨ ᱟᱹᱜᱩ ᱠᱚ ᱦᱳᱭᱳᱜ ᱠᱟᱱᱟ᱾ ᱛᱟᱨᱯᱚᱨ ᱱᱚᱱᱛᱮ ᱰᱟᱝᱨᱤ ᱢᱤᱭᱦᱩ ᱠᱚᱫᱚ ᱩᱱᱠᱩ ᱫᱚ ᱠᱷᱚᱲ ᱠᱚ ᱠᱩᱪᱩ ᱠᱩᱪᱟᱹ ᱠᱟᱛᱮ ᱵᱷᱩᱥᱤ ᱟᱨ ᱠᱷᱳᱞ ᱥᱟᱶᱛᱮ ᱢᱮᱥᱟ ᱠᱟᱛᱮ ᱦᱳᱭ ᱥᱮ ᱛᱮᱫ ᱢᱤᱫᱴᱟᱝ ᱰᱟᱵᱟ ᱨᱮ ᱫᱟᱜᱽ ᱠᱚ ᱫᱩᱞ ᱠᱟᱛᱮᱫ ᱢᱮᱥᱟ ᱠᱟᱛᱮᱫ ᱡᱚᱢ ᱦᱚᱪᱚ ᱦᱳᱭᱳᱜ ᱠᱟᱱᱟ ᱦᱳᱭ ᱥᱮ।
ᱟᱪᱪᱷᱟ ᱚᱱᱮ ᱚᱱᱮ ᱡᱮ ᱜᱷᱟᱴᱟ ᱠᱚ ᱵᱮᱱᱟᱣ ᱫᱚ ᱜᱷᱟᱴᱟ
ᱦᱳᱭ ᱦᱳᱭ ᱦᱳᱭ ᱚᱱᱟ ᱜᱮ
ᱦᱮᱸ ᱟᱪᱷᱷᱟ ᱱᱟᱜ ᱱᱟᱯᱟᱭ ᱜᱮ
ᱦᱳᱭ ᱟᱫᱚ ᱟᱞᱮ ᱚᱱᱛᱮ ᱜᱚᱝᱠᱮ ᱰᱟᱝᱨᱤ ᱢᱤᱦᱩ ᱠᱚ ᱡᱟᱹᱥᱛᱤ ᱢᱮᱱᱟᱜ ᱠᱚᱣᱟ ᱵᱩᱡ ᱮ ᱫᱟᱹᱵᱤᱱ ᱛᱚ
ᱟᱪᱪᱷᱟ ᱟᱹᱰᱤ ᱡᱟᱹᱥᱛᱤ ᱜᱮ ᱠᱚ ᱟᱹᱥᱩᱞ ᱠᱚᱜᱮᱭᱟ
ᱦᱳᱭ ᱜᱚᱝᱠᱮ ᱥᱟᱱᱟᱢᱟᱜ ᱡᱷᱚᱛᱚ ᱦᱚᱲᱟᱜ ᱚᱲᱟᱜ ᱨᱮᱜᱮ ᱢᱤᱫᱴᱟᱝ ᱛᱷᱮᱠᱮ ᱯᱤᱭᱟ ᱫᱚ ᱰᱟᱝᱨᱤ ᱢᱤᱦᱩ ᱵᱤᱱ ᱧᱟᱢ ᱠᱚᱜᱮᱭᱟ
ᱥᱮ ᱢᱟᱱᱮ ᱠᱚᱼᱠᱚᱢ ᱨᱮᱱᱟᱜ ᱵᱟᱝ
ᱦᱳᱭ ᱦᱳᱭ ᱠᱚᱢ ᱨᱮᱱᱟᱜ
ᱚᱱᱠᱟ ᱟᱹᱰᱤ ᱡᱟᱹᱥᱛᱤ ᱠᱩᱲᱤ ᱯᱚᱸᱪᱤᱥᱴᱤ ᱦᱟᱹᱵᱤᱡ ᱜᱮᱠᱚ ᱫᱚᱦᱚ ᱠᱮᱠᱚᱣᱟ
ᱦᱳᱭ ᱜᱚᱝᱠᱮ ᱟᱵᱟᱨ ᱛᱚ ᱚᱸᱰᱮ ᱡᱟᱦᱟᱸ ᱵᱟᱠᱚ ᱞᱟᱹᱭᱟ ᱜᱳᱣᱟᱞ ᱦᱳᱭ ᱥᱮ᱾
ᱦᱩᱸ
ᱟᱞᱮ ᱥᱮᱫ ᱫᱚ ᱜᱳᱣᱟᱞ ᱜᱮᱠᱚ ᱢᱮᱱᱟ ᱟᱫᱚ ᱚᱱᱟ ᱜᱳᱣᱟᱞ ᱨᱮ ᱢᱚᱴᱟ ᱢᱩᱴᱤ